ᱜᱚᱝᱠᱮ᱾
ᱡᱚᱦᱟᱨ ᱜᱮ ᱜᱚᱝᱠᱮ᱾ ᱦᱮᱞᱳᱣ, ᱦᱳᱭ ᱜᱚᱝᱠᱮ ᱡᱚᱦᱟᱨ ᱜᱮ ᱥᱟᱣᱛᱮ ᱥᱟᱹᱜᱩᱱ ᱥᱤᱸᱜᱟᱹᱲ᱾ ᱦᱮᱸ ᱜᱚᱝᱠᱮ ᱟᱸᱡᱚᱢᱚᱜ ᱠᱟᱱ ᱛᱟᱵᱮᱱᱟ, ᱟᱹᱞᱤᱧᱟᱜ ᱜᱮ ᱟᱸᱡᱚᱢᱚᱜ ᱠᱟᱱᱟ?
ᱦᱮᱸ ᱜᱚᱝᱠᱮ ᱟᱵᱤᱱᱟᱜ ᱦᱚᱸ ᱟᱹᱰᱤ
ᱚ ᱟᱪᱪᱷᱟ ᱟᱪᱪᱷᱟ᱾ ᱟᱵᱮᱱᱟᱜ ᱫᱚ ᱦᱟᱸᱜ ᱜᱚᱝᱠᱮ ᱠᱟᱹᱴᱤᱡ ᱰᱤᱥᱴᱟ ᱰᱤᱥᱴᱟᱯ᱾ ᱠᱟᱹᱴᱤᱡ ᱰᱤᱥᱴᱟᱯᱮᱜ ᱠᱟᱱ ᱛᱟᱵᱤᱱᱟ ᱨᱚᱲ ᱦᱸᱟᱜ ᱜᱚᱝᱠᱮ᱾
ᱜᱚᱢᱠᱮ ᱱᱤᱛᱳᱜ?
ᱦᱮᱸ ᱜᱚᱝᱠᱮ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱜᱚᱝᱠᱮ ᱛᱟᱦᱚᱞᱮ ᱪᱮᱫ ᱥᱟᱛᱟᱢ ᱤᱫᱤ ᱠᱟᱛᱮᱫ ᱞᱟᱝ ᱦᱮᱸ ᱜᱚᱝᱠᱮ ᱟᱸᱡᱚᱢᱮ ᱟᱡᱚᱢ
ᱟᱪᱪᱷᱟ ᱥᱟᱛᱟᱢ ᱫᱚ ᱦᱟᱸᱜ ᱜᱚᱝᱠᱮ ᱟᱸ ᱮᱢᱱᱤ ᱜᱮᱞᱟᱝ ᱨᱚᱯᱚᱲᱟ ᱟᱨᱠᱤ ᱪᱮᱫ ᱠᱚ ᱢᱮᱱᱟᱜ ᱜᱮᱭᱟ ᱟᱯᱮ ᱥᱮ ᱵᱟᱹᱱᱩᱜ ᱜᱮᱭᱟ᱾ ᱟᱞᱮᱥᱮᱫ ᱪᱮᱫ ᱠᱚ ᱢᱮᱱᱟᱜ ᱜᱮᱭᱟ?
ᱦᱩᱸ
ᱜᱚᱝᱠᱮ ᱟᱯᱮᱥᱮᱫ ᱢᱟᱱᱮ ᱪᱮᱫ ᱟᱯᱮ ᱵᱤᱨ ᱫᱤᱥᱚᱢ ᱵᱤᱞᱟᱹᱛ ᱫᱤᱥᱚᱢ ᱥᱮ ᱵᱟᱡᱟᱨ ᱫᱤᱥᱚᱢ ᱠᱟᱱᱟ ᱯᱮ ᱛᱟᱦᱚᱞᱮ?
ᱟᱞᱮ ᱫᱚ ᱜᱚᱝᱠᱮ ᱵᱤᱞᱟᱹᱛ ᱫᱤᱥᱚᱢ ᱠᱟᱱᱟᱞᱮ ᱾
ᱟᱪᱪᱷᱟ ᱟᱪᱪᱷᱟ ᱵᱤᱞᱟᱹᱛ ᱫᱤᱥᱚᱢ ᱥᱟᱞᱟᱜ ᱟᱯᱮ ᱥᱮᱫ ᱫᱚ ᱵᱤᱨ ᱵᱩᱨᱩ ᱫᱚ ᱵᱟᱹᱱᱩᱜ ᱜᱮᱭᱟ?
ᱵᱟᱝ ᱜᱚᱝᱠᱮ ᱟᱞᱮᱥᱮᱫ ᱫᱚ ᱵᱤᱨ ᱵᱩᱨᱩ ᱫᱚ ᱵᱟᱹᱱᱩᱜᱼᱟ ᱾
ᱟᱞᱮ ᱥᱮᱫ ᱫᱚ ᱦᱟᱸᱜ ᱜᱚᱝᱠᱮ ᱵᱤᱨ ᱵᱩᱨᱩ ᱠᱚ ᱢᱮᱱᱟᱜ ᱜᱮᱭᱟ ᱾
ᱜᱚᱝᱠᱮ ᱟᱞᱮ ᱥᱮᱫ ᱫᱚ ᱵᱤᱨ ᱵᱩᱨᱩ ᱢᱟ ᱵᱟᱹᱱᱩᱜᱼᱟ᱾ ᱵᱤᱞᱟᱹᱛ ᱫᱤᱥᱚᱢ ᱫᱟᱜ ᱡᱟᱹᱲᱤ ᱦᱩᱭᱩᱜ ᱠᱟᱱᱟ ᱟᱯᱮ ᱥᱮᱫ ᱫᱚ ᱫᱟᱜ ᱡᱟᱹᱲᱤ ᱦᱩᱭᱩᱜ ᱠᱟᱱᱟ ᱥᱮ ᱵᱟᱝ ᱜᱚᱝᱠᱮ?
ᱦᱮᱸ ᱜᱚᱢᱠᱮ ᱮᱠᱷᱚᱱ ᱢᱟ ᱱᱚᱣᱟ ᱫᱟᱜ ᱡᱟᱹᱲᱤ ᱫᱤᱱ ᱠᱟᱱ ᱜᱮᱭᱟ ᱫᱟᱜ ᱡᱟᱹᱲᱤ ᱠᱚᱫᱚ ᱢᱚᱴᱟᱢᱩᱴᱤ ᱵᱷᱟᱜᱮ ᱜᱮ ᱨᱟᱹᱭᱩᱜ ᱠᱟᱱᱟ᱾
ᱜᱚᱝᱠᱮ ᱛᱮᱦᱮᱱ ᱫᱚ ᱫᱟᱜ ᱡᱟᱹᱲᱤ ᱦᱩᱭ ᱱᱟᱥᱮ ᱵᱟᱝ?
ᱦᱮᱸ ᱜᱚᱝᱠᱮ ᱛᱮᱦᱤᱧ ᱫᱚ ᱥᱮᱛᱟᱜ ᱵᱮᱲᱟ ᱠᱟᱹᱴᱤᱡ ᱠᱟᱹᱴᱤᱡ ᱮ ᱫᱟᱜ ᱡᱟᱹᱲᱤᱭᱟ ᱠᱟᱫ ᱛᱟᱦᱮᱱᱟ ᱢᱮᱱᱠᱷᱟᱱ ᱛᱮᱦᱤᱧ ᱫᱚ ᱚᱱᱠᱟ ᱞᱮᱠᱟ ᱫᱚ ᱵᱟᱭ ᱫᱟᱜ ᱡᱟᱹᱲᱤᱣ ᱠᱟᱫᱟ᱾ ᱦᱚᱞᱟ ᱫᱚ ᱦᱸᱟᱜ ᱢᱚᱴᱟᱢᱩᱴᱤ ᱵᱷᱟᱜᱤ ᱜᱮ ᱫᱟᱜ ᱡᱟᱹᱲᱤ ᱠᱮᱫᱟ ᱢᱮᱱᱠᱷᱟᱱ ᱛᱮᱦᱤᱧ ᱫᱚ ᱠᱟᱹᱴᱤᱡ ᱠᱟᱹᱴᱤᱡ ᱫᱟᱜ ᱡᱟᱹᱲᱤ ᱠᱮᱫᱟᱭ ᱾ ᱚᱱᱛᱮ ᱜᱮ ᱜᱚᱝᱠᱮ᱾
ᱜᱚᱝᱠᱮ ᱦᱚᱞᱟ ᱫᱚ ᱵᱟᱭ ᱫᱟᱜ ᱡᱟᱹᱲᱤ ᱟᱠᱟᱫᱼᱟᱭ ᱛᱮᱦᱮᱧ ᱫᱚ ᱵᱷᱟᱜᱮ ᱜᱮ ᱫᱟᱜ ᱡᱟᱹᱲᱤ ᱠᱟᱜᱟᱭ
ᱟᱪᱪᱷᱟᱼᱟᱪᱪᱷᱟ ᱼᱟᱪᱪᱷᱟ ᱾ ᱚᱱᱠᱟ ᱵᱟᱝ ᱛᱚ ᱢᱚᱴᱟ ᱢᱩᱴᱤ ᱠᱷᱮᱛ ᱠᱚᱨᱮ ᱫᱟᱜ ᱠᱚᱫᱚ ᱞᱟᱜᱟᱣ ᱠᱟᱱ ᱜᱮᱭᱟ?
ᱦᱮᱸ ᱜᱚᱝᱠᱮ ᱠᱷᱮᱛ ᱨᱮ ᱫᱟᱜ ᱞᱟᱜᱟᱣ ᱠᱟᱱᱟ ᱥᱤ ᱠᱚ ᱪᱟᱞᱟᱜ ᱠᱟᱱᱟ᱾ ᱨᱚᱦᱚᱭ ᱠᱚᱦᱚᱸ ᱪᱟᱞᱟᱜ ᱠᱟᱱ ᱜᱮᱭᱟ ᱾
ᱟᱸᱪᱪᱷᱟ ᱟᱸᱪᱪᱷᱟ ᱟᱹᱰᱤ ᱱᱟᱯᱟᱭ ᱜᱚᱝᱠᱮ᱾
ᱱᱚᱣᱟ ᱟᱞᱮᱥᱮᱫ ᱫᱚ ᱜᱚᱝᱠᱮ ᱱᱚᱣᱟ ᱵᱤᱨ ᱵᱩᱨᱩ ᱨᱮ ᱱᱮᱜ ᱮ ᱜᱮ ᱦᱟᱸᱜ ᱫᱟᱜ ᱡᱟᱹᱲᱤ ᱟᱨᱚᱢᱵᱚ ᱟᱠᱟᱫᱟᱭ ᱥᱟᱶᱛᱮ ᱱᱚᱣᱟ ᱯᱩᱴ ᱠᱟᱹᱫ ᱠᱚ ᱫᱚᱢᱮ ᱚᱢᱚᱱᱚᱜ ᱠᱟᱱ ᱜᱮᱭᱟ ᱚᱱᱠᱟ ᱟᱯᱮᱥᱮ ᱱᱚᱣᱟ ᱠᱚ ᱚᱢᱚᱱᱚᱜ ᱠᱟᱱᱟ?
ᱵᱟᱝ ᱚᱱᱠᱟ ᱟᱞᱮᱥᱮᱫ ᱫᱚ ᱯᱩᱴᱠᱟᱹ ᱵᱟᱠᱚ ᱵᱟᱠᱚ ᱚᱢᱚᱱᱚᱜ ᱜᱮᱭᱟ ᱳᱫ ᱠᱚᱫᱚ ᱚᱢᱚᱱᱚᱜ ᱜᱮᱭᱟ᱾
ᱪᱮᱫ ᱳᱫ ᱠᱚ ᱚᱢᱚᱱᱚ ᱜᱮᱭᱟ ᱚᱱᱠᱟ ᱧᱩᱛᱩᱢ ᱵᱟᱰᱟᱭ ᱢᱮᱱᱟᱜ ᱠᱟᱫᱟ ᱜᱚᱝᱠᱮ?
ᱟᱞᱮ ᱫᱚ ᱵᱚᱥᱩᱜ ᱳᱫ ᱟᱨ ᱵᱟᱞᱤ ᱳᱫ᱾ ᱵᱩᱱᱩᱢ ᱳᱫ ᱟᱨᱮ ᱚᱢᱚᱱᱚᱜ ᱜᱮᱭᱟ ᱜᱚᱝᱠᱮ ᱟᱫᱚ ᱧᱩᱛᱩᱢ ᱠᱚᱫᱚ ᱩᱱᱟᱹᱜ ᱫᱚ ᱵᱟᱲᱟᱭ ᱵᱟᱹᱱᱩᱜ ᱛᱟᱹᱞᱤᱧᱟ᱾ ᱳᱫ ᱠᱚᱨᱮᱱᱟᱜ ᱫᱚ
ᱟᱞᱮ ᱥᱮᱫ ᱫᱚ ᱜᱚᱝᱠᱮ ᱱᱤᱛᱚᱜ ᱫᱚ ᱦᱟᱸᱜ ᱱᱚᱣᱟ᱾
ᱱᱚᱣᱟ ᱯᱩᱴᱠᱟᱹ ᱳᱫ ᱥᱮ ᱵᱩᱥᱩᱵ ᱳᱫ ᱥᱟᱶᱛᱮ ᱵᱩᱱᱩᱢ ᱳᱫ ᱥᱮ ᱢᱚ ᱪᱤᱪᱷᱟᱹᱨᱩ ᱱᱚᱣᱟ ᱩᱫ ᱠᱚ ᱦᱟᱸᱜ ᱫᱚᱢᱮ ᱜᱮ ᱧᱮᱞᱚᱜ ᱠᱟᱱᱟ ᱥᱮ ᱫᱚᱢᱮ ᱚᱢᱚᱱᱚᱜ ᱠᱟᱱᱟ ᱱᱤᱛᱚᱜ ᱚᱠᱛᱚ ᱨᱮᱫᱚ ᱦᱟᱸᱜ
ᱚᱸ
ᱚᱱᱟ ᱳᱫ ᱫᱚ ᱜᱚᱝᱠᱮ ᱚᱠᱟ ᱞᱮᱠᱟ ᱵᱷᱟᱵ ᱛᱮᱯᱮ ᱡᱚᱢ ᱜᱮ ᱛᱟᱦᱮᱱᱟ ᱚᱱᱟ ᱵᱩᱥᱩᱵ ᱩᱫ ᱠᱚ ᱚᱢᱚᱱᱚᱜ ᱠᱟᱱᱟ᱾
ᱜᱚᱝᱠᱮ ᱵᱩᱥᱩᱵ ᱳᱫ ᱠᱚᱨᱚᱢ ᱞᱟᱫ ᱠᱟᱛᱮᱜ ᱦᱚᱞᱮ ᱡᱚᱢ ᱜᱮᱭᱟ ᱟᱨ ᱩᱛᱩ ᱠᱟᱛᱮ ᱦᱚᱞᱮ ᱡᱚᱢ ᱜᱮᱭᱟ᱾ ᱟᱨ ᱫᱷᱟᱹᱨ ᱧᱚᱜ ᱛᱟᱦᱮᱱ ᱠᱷᱟᱱ ᱫᱚ ᱥᱚᱲᱮ ᱠᱟᱛᱮ ᱞᱮ ᱡᱚᱢ ᱜᱮᱭᱟ᱾
ᱚ ᱟᱪᱷᱟ ᱟᱪᱷᱟ ᱟᱞᱮ ᱦᱚᱸ ᱜᱚᱝᱠᱮ ᱱᱚᱝᱠᱟ ᱞᱮᱠᱟ ᱠᱟᱛᱮ ᱜᱮᱞᱮ ᱡᱚᱢ ᱜᱮᱭᱟ ᱪᱮᱫᱟᱜ ᱥᱮ ᱦᱟᱸᱜ ᱩᱠᱩᱨ ᱛᱚ ᱛᱚᱠᱷᱚᱱ ᱛᱤᱨᱮᱢ ᱯᱟᱸᱡᱟᱭᱟ ᱥᱮ ᱛᱤᱨᱮᱢ ᱠᱤᱨᱤᱧᱟ ᱠᱤᱨᱤᱧ ᱛᱮᱦᱚᱸ ᱵᱟᱝ ᱧᱟᱢᱚᱜ ᱠᱟᱱᱟ ᱟᱨᱠᱤ ᱚᱱᱟ ᱦᱚᱸ ᱛᱮᱜᱮ ᱦᱟᱸᱜ ᱡᱚᱛᱚ ᱨᱚᱠᱚᱢ ᱠᱟᱛᱮ ᱜᱮᱞᱮ ᱡᱚᱢ ᱜᱮᱭᱟ᱾
ᱦᱮᱸ ᱜᱚᱝᱠᱮ ᱟᱞᱮ ᱥᱮᱫ ᱫᱚ ᱳᱫ ᱦᱚᱸ ᱠᱤᱨᱤᱧ ᱛᱮᱦᱚᱸ ᱧᱟᱢᱚᱜ ᱜᱮᱭᱟ
ᱟᱫᱚ ᱵᱟᱨᱚ ᱢᱟᱥ ᱛᱚ ᱦᱟᱸᱜ ᱠᱤᱨᱤᱧ ᱛᱮᱫᱚ ᱜᱚᱢᱠᱮ ᱵᱟᱝ ᱧᱟᱢᱚᱜ ᱜᱮᱭᱟ ᱚᱱᱟ ᱠᱷᱟᱹᱛᱤᱨ ᱜᱮ ᱦᱟᱸᱜ
ᱦᱮᱸ ᱜᱚᱢᱠᱮ ᱵᱟᱨᱚ ᱢᱟᱥ ᱫᱚ ᱠᱤᱨᱤᱧ ᱥᱩᱢᱟ ᱵᱟᱝ ᱧᱟᱢᱚᱜᱼᱟ
ᱚᱱᱟ ᱠᱷᱟᱹᱛᱤᱨ ᱜᱮ ᱡᱚᱛᱚ ᱠᱚᱢ ᱵᱷᱟᱵᱽ ᱛᱮ ᱡᱚᱢ ᱦᱩᱭᱩᱜᱼᱟ
ᱦᱩᱸ
ᱳᱦᱳᱭ ᱜᱚᱝᱠᱮ ᱛᱟᱦᱚᱞᱮ ᱱᱚᱝᱠᱟ ᱟᱞᱮ ᱥᱮᱫ ᱢᱟ ᱜᱚᱝᱠᱮ ᱱᱚᱣᱟ ᱟᱨᱚ ᱵᱤᱨ ᱨᱮ ᱫᱚᱢᱮ ᱡᱚ ᱵᱤᱞᱤ ᱫᱟᱨᱮ ᱠᱚ ᱢᱮᱱᱟᱜ ᱜᱮᱭᱟ ᱛᱮᱨᱤᱞ ᱛᱟᱨᱚᱯ ᱛᱷᱟᱞᱮ ᱟᱯᱮᱱᱟᱶᱟ ᱠᱚ ᱛᱮᱨᱮᱞ ᱛᱟᱨᱚᱯ ᱫᱟᱨᱮ ᱠᱚᱫᱚ ᱢᱮᱱᱟᱜ ᱜᱮᱭᱟ ᱥᱮ
ᱵᱟᱝ ᱜᱚᱝᱠᱮ ᱛᱮᱨᱮᱞ ᱛᱟᱨᱚᱵ ᱫᱟᱨᱮ ᱠᱚᱫᱚ ᱵᱟᱹᱱᱩᱜᱼᱟ ᱟᱞᱮ ᱥᱮᱫ ᱫᱚ ᱫᱟᱨᱮ ᱧᱮᱞᱚᱜ ᱜᱮᱭᱟ ᱩᱞ ᱫᱟᱨᱮ ᱠᱚ ᱧᱮᱞᱚᱜ ᱜᱮᱭᱟ
ᱟᱨ ᱪᱮᱜ ᱫᱟᱨᱮ ᱠᱚ ᱧᱮᱞᱚᱜ ᱜᱮᱭᱟ ᱛᱟᱦᱮ ᱜᱚᱝᱠᱮ ᱱᱚᱣᱟ ᱡᱚ ᱵᱤᱞᱤ ᱫᱟᱨᱮ ᱠᱚᱫᱚ
ᱡᱚ ᱵᱮᱞᱮ ᱫᱟᱨᱮ ᱥᱮᱨ ᱨᱮᱫᱚ ᱩᱞ ᱫᱟᱨᱮ ᱧᱮᱞᱚᱜ ᱜᱮᱭᱟ ᱟᱨ ᱠᱟᱱᱴᱷᱟᱲ ᱫᱟᱨᱮ ᱧᱮᱞᱚᱜ ᱜᱮᱭᱟ ᱟᱨ ᱯᱤᱭᱟᱹᱨᱤ ᱚᱱᱟ ᱠᱚᱜᱮ ᱜᱚᱝᱠᱮ ᱵᱟᱹᱲᱛᱤ ᱫᱚ
ᱛᱚ ᱡᱩᱫᱤᱭᱳ ᱱᱚᱝᱠᱟ ᱡᱟᱦᱟᱸ ᱚᱲᱟᱜ ᱠᱚᱨᱮ ᱠᱚ ᱪᱟᱥ ᱜᱮᱭᱟ ᱛᱚ ᱱᱚᱣᱟ ᱫᱟᱨᱮ ᱠᱚᱜᱮ ᱢᱮᱱᱟᱜ ᱜᱮᱭᱟ ᱢᱮᱱᱠᱷᱟᱱ ᱵᱤᱨ ᱵᱩᱨᱩ ᱠᱚᱨᱮ ᱡᱟᱦᱟᱸ ᱫᱟᱨᱮ ᱧᱟᱢᱚᱜᱼᱟ ᱟᱸ ᱚᱱᱟ ᱡᱚ ᱵᱮᱞᱮ ᱨᱮᱨᱮ ᱱᱚᱣᱟ ᱠᱚᱫᱚ ᱦᱟᱸᱜ ᱵᱟᱹᱱᱩᱜ ᱜᱮᱭᱟ
ᱦᱮᱸᱜᱚᱝᱠᱮ ᱚᱱᱟ ᱫᱟᱭᱟ ᱠᱚᱫᱚ ᱵᱟᱹᱱᱩᱜᱼᱟ᱾
ᱟᱪᱷᱟ ᱟᱞᱮᱥᱮᱫ ᱫᱚ ᱦᱟᱸᱜ ᱜᱚᱢᱠᱮ ᱢᱚᱴᱟᱢᱩᱴᱤ ᱱᱚᱣᱟ ᱡᱚ ᱵᱮᱞᱮ ᱫᱟᱨᱮ ᱫᱚ ᱦᱟᱸᱜ ᱟᱢᱫᱟ ᱜᱮ ᱢᱮᱱᱟᱜ ᱟᱠᱟᱫᱟ ᱥᱟᱫᱟ ᱡᱟᱦᱟᱸ ᱩᱨ ᱠᱟᱱᱴᱷᱟᱲ ᱵᱮᱠᱤ ᱱᱚᱣᱟ ᱢᱟ ᱚᱝᱠᱟ ᱵᱚᱭ ᱚᱲᱟᱜ ᱵᱟᱲᱜᱤ ᱠᱩᱰᱟᱹᱢ ᱠᱚᱨᱮ ᱜᱮ ᱢᱮᱱᱟᱜ ᱜᱮᱭᱟ
ᱦᱮᱸ ᱩᱞ ᱫᱟᱨᱮ ᱠᱚᱫᱚ ᱚᱲᱟᱜ ᱚᱲᱟᱜ ᱢᱮᱱᱟᱜᱼᱟ ᱟᱞᱮ ᱱᱚᱣᱟ ᱠᱚᱨᱮ ᱫᱚ ᱥᱟᱨᱡᱚᱢ ᱫᱟᱨᱮ ᱠᱚᱫᱚ ᱵᱟᱹᱱᱩᱜᱼᱟ ᱱᱤᱭᱟᱹ ᱡᱟᱦᱟᱱᱟᱜ ᱯᱚᱨᱚᱵᱽ ᱠᱚᱨᱮ ᱯᱤᱴᱷᱟᱹ ᱞᱟᱹᱜᱤᱫ ᱥᱟᱨᱡᱚᱢ ᱥᱟᱠᱟᱢ ᱵᱟᱞᱮ ᱧᱟᱢ ᱜᱮᱭᱟ
ᱟᱪᱪᱷᱟ ᱟᱪᱪ ᱛᱟᱦᱚᱞᱮ ᱜᱚᱝᱠᱮ ᱱᱚᱣᱟ ᱥᱟᱨᱡᱚᱢ ᱥᱟᱠᱟᱢ ᱟᱯᱮ ᱥᱟᱨᱡᱚᱢ ᱫᱟᱨᱮ ᱵᱟᱱᱩᱜ ᱜᱮᱭᱟ ᱛᱟᱦᱟᱞᱮ ᱚᱠᱟ ᱠᱷᱚᱱ ᱜᱮᱯᱮ ᱟᱹᱩᱭ ᱜᱮᱭᱟ ᱱᱚᱣᱟ ᱫᱚ
ᱜᱚᱢᱠᱮ ᱯᱮᱲᱟ ᱠᱚ ᱢᱮᱱᱟᱜ ᱠᱚᱣᱟ ᱠᱷᱟᱱ ᱫᱚ ᱚᱱᱛᱮ ᱞᱮ ᱪᱟᱞᱟᱜ ᱜᱮᱭᱟ ᱡᱟᱦᱟᱸᱭ ᱵᱤᱨ ᱫᱷᱟᱨᱮ ᱚᱲᱟᱜ ᱛᱟᱠᱚ
ᱩᱸ ᱦᱩᱸ ᱦᱩᱸ
ᱟᱨ ᱱᱚᱝᱠᱟ ᱠᱟᱛᱮ ᱜᱮᱯᱮ ᱛᱩᱵᱟᱹᱞ ᱟᱜᱩᱭ ᱛᱟᱦᱮᱱᱟ ᱵᱟᱝ ᱟᱪ ᱪᱷᱟ ᱟᱪᱪᱷᱟ ᱛᱚ ᱟᱥᱟᱲ ᱵᱚᱸᱜᱟ ᱦᱚᱸ ᱩᱱᱠᱩ ᱵᱟᱨᱩᱰᱟᱝ ᱠᱚ ᱫᱚᱢᱮ ᱠᱚ ᱩᱰᱩᱠᱚᱜ ᱜᱮᱭᱟ ᱥᱟᱛ ᱛᱮ ᱜᱚᱝᱜᱷᱟ ᱠᱟᱴᱠᱚᱢ ᱠᱚ ᱱᱩᱠᱩ ᱠᱚᱫᱚᱯᱮ ᱡᱚᱢ ᱵᱟᱲᱟᱭᱮᱫ ᱠᱚᱣᱟ ᱥᱮ ᱵᱟᱝᱜᱮ
ᱦᱮᱸ ᱜᱚᱝᱠᱮ ᱡᱚᱢ ᱵᱟᱲᱟ ᱦᱩᱭᱩᱜ ᱜᱮᱭᱟ ᱜᱚᱝᱜᱷᱟ ᱠᱟᱴᱠᱚᱢ ᱵᱟᱹᱨᱩᱰᱟᱝ ᱠᱚ ᱛᱳᱫ ᱫᱚᱠᱚ ᱛᱳᱜ ᱛᱳᱫ ᱵᱟᱲᱟᱜ ᱜᱮᱭᱟ ᱞᱟᱦᱟ ᱛᱮ ᱫᱚ ᱫᱚᱢᱮ ᱠᱚ ᱧᱮᱞᱚᱜ ᱛᱟᱦᱮᱸ ᱱᱮᱛᱟᱨ ᱫᱚ ᱠᱷᱩᱵ ᱜᱮ ᱠᱚᱢ ᱪᱟᱵᱟ ᱠᱟᱱᱟ ᱠᱚ
ᱟᱪᱪᱷᱟ ᱟᱪᱪᱷᱟ ᱟᱞᱮ ᱥᱮᱫ ᱜᱚᱝᱠᱮ ᱦᱤᱛᱳᱜ ᱫᱚ ᱦᱟᱸᱜ ᱱᱩᱠᱩ ᱱᱩᱠᱩ ᱵᱟᱨᱩᱰᱟᱝ ᱫᱚ ᱦᱟᱜ ᱟᱹᱰᱤ ᱠᱚ ᱠᱚᱢ ᱠᱟᱱᱟ ᱜᱚᱝᱠᱮ ᱵᱟᱨᱩᱰᱟᱝ ᱱᱟᱯ ᱯᱩᱭᱞᱳ ᱫᱟᱜ ᱨᱮ ᱥᱟᱵ ᱵᱟᱲᱟ ᱦᱩᱭ ᱱᱟ ᱢᱮᱱᱠᱷᱟᱱ ᱟᱜᱮ ᱪᱮᱫᱠᱟ ᱠᱚ ᱧᱟᱢᱚᱜ ᱠᱟᱱ ᱛᱟᱦᱮᱱᱟ ᱚᱱᱠᱟ ᱫᱚ ᱵᱟᱝ ᱠᱚ ᱧᱟᱢᱚᱜ ᱠᱟᱱᱟ ᱟᱯᱮ ᱥᱮᱫ ᱦᱚᱸ ᱱᱚᱝᱠᱟ ᱠᱚᱢ ᱜᱮ ᱵᱟᱝ
ᱦᱮᱸ ᱟᱞᱮ ᱥᱮᱫ ᱱᱚᱝᱠᱟ ᱠᱚᱢ ᱜᱮ ᱞᱟᱦᱟᱛᱮ ᱞᱮᱠᱟ ᱫᱚ ᱵᱟᱠᱚ ᱧᱟᱢᱚᱜ ᱠᱟᱱᱟ ᱵᱟᱠᱷᱟᱱ ᱫᱚ ᱵᱮᱫᱽ ᱫᱟᱹᱫ ᱠᱚᱨᱮ ᱠᱟᱴᱠᱚᱢ ᱠᱚ ᱧᱮᱞ ᱧᱮᱞ ᱵᱟᱲᱟᱜ ᱛᱟᱦᱮᱸᱫ ᱱᱮᱛᱟᱨ ᱵᱟᱹᱫᱽ ᱠᱚᱨᱮ ᱦᱚᱸ ᱠᱟᱴᱠᱚᱢ ᱠᱚ ᱵᱟᱠᱚ ᱧᱮᱞ ᱵᱟᱲᱟᱜ ᱠᱟᱱᱟ
ᱳ ᱟᱪᱪᱷᱟ ᱟᱪᱪᱷᱟ ᱛᱚ ᱜᱚᱝᱠᱮ ᱱᱚᱣᱟᱴᱟᱜ ᱠᱟᱛᱷᱟ ᱵᱤᱱ ᱵᱟᱲᱟᱭᱟ ᱥᱟᱵ ᱠᱟᱜᱟᱢ ᱡᱮ ᱱᱩᱠᱩ ᱵᱟᱨᱩᱰᱟᱝ ᱜᱮ ᱡᱮᱢᱚᱱ ᱩᱱᱫᱤᱱ ᱫᱚ ᱵᱟᱠᱚ ᱧᱮ ᱧᱟᱢᱚᱜᱼᱟ ᱥᱟᱵᱠᱟᱜ ᱟᱢ ᱵᱟᱸᱫᱷ ᱠᱚᱨᱮ ᱫᱟᱜ ᱛᱟᱦᱮᱸ ᱫᱚᱜᱼᱟ ᱢᱮᱱᱠᱷᱟᱱ ᱦᱤᱛᱚᱜ ᱫᱚ ᱦᱟᱸᱜ ᱱᱚᱣᱟ ᱥᱮᱨᱢᱟ ᱫᱟᱜ ᱡᱟᱹᱲᱤ ᱧᱟᱢ ᱞᱮᱠᱷᱟᱱ ᱜᱮ ᱞᱟᱹᱴᱩ ᱧᱚᱜ ᱛᱚ ᱫᱚᱢᱮ ᱠᱚ ᱩᱰᱩᱠᱚᱜ ᱜᱮᱭᱟ ᱩᱱᱫᱤᱱ ᱚᱠᱟ ᱨᱮᱠᱚ ᱛᱟᱦᱮᱱᱟ ᱢᱮᱱᱛᱮ
ᱵᱟᱝ ᱜᱚᱢᱠᱮ ᱚᱱᱟ ᱫᱚ ᱾ ᱵᱟᱲᱟᱭ ᱵᱟᱹᱱᱩᱜ ᱛᱟᱹᱞᱤᱧᱟᱹ ᱟᱫᱚ, ᱟᱹᱰᱤ ᱱᱟᱣᱟᱱᱟᱜ ᱠᱩᱠᱞᱤ ᱵᱚᱱ ᱫᱚᱦᱚ ᱠᱮᱫᱼᱟ? ᱚᱱᱠᱟ, ᱟᱵᱤᱱᱟᱜ ᱜᱮ ᱵᱟᱲᱟᱭ ᱢᱮᱱᱟᱜ ᱠᱷᱟᱱ ᱫᱚ ᱞᱟᱹᱭ ᱵᱤᱱ?
ᱟᱹᱞᱤᱧ ᱦᱚᱸ ᱜᱚᱢᱠᱮ ᱵᱟᱲᱟᱭ ᱨᱮᱭᱟᱜ ᱞᱤᱧ ᱪᱤᱱ ᱪᱤᱱᱛᱟ- ᱵᱷᱟᱵᱱᱟ ᱛᱮᱜᱮ ᱞᱟᱹᱭᱞᱤᱧ ᱛᱚ ᱯᱟᱞᱮᱱ ᱜᱚᱢᱠᱮ ᱱᱩᱠᱩ ᱫᱚ ᱱᱚᱝᱠᱟ ᱟᱢᱫᱟ ᱫᱤᱱ ᱥᱟᱵ ᱠᱟᱜ ᱢᱮ ᱢᱤᱫ ᱫᱷᱟᱣ ᱫᱚᱢ ᱚᱱᱠᱟ ᱫᱟᱜ ᱧᱟᱢ ᱠᱟᱛᱮᱫ ᱯᱟᱞᱮᱱ ᱟᱢᱫᱟ ᱫᱤᱱ ᱜᱷᱩᱴᱤ ᱨᱮᱠᱚ ᱛᱟᱦᱮᱸ ᱫᱟᱲᱮᱭᱟᱜ ᱜᱮᱭᱟ᱾ ᱟᱞᱤᱧ ᱫᱚᱞᱤᱧ ᱢᱚᱬᱮ ᱯᱟᱥᱮᱱ ᱚᱱᱠᱟ ᱚᱛ ᱞᱟᱛᱟᱨ ᱠᱚᱨᱮ ᱠᱚ ᱛᱚᱯᱟᱜ ᱠᱚᱜ ᱜᱮᱭᱟ᱾ ᱯᱟᱞᱮ ᱱᱚᱝᱠᱟ ᱥᱟᱠᱟᱢ ᱞᱟᱛᱟᱨ ᱠᱚᱨᱮ ᱱᱚᱝᱠᱟᱞᱤᱧ ᱪᱤᱱᱛᱟᱹ ᱵᱷᱟᱵᱲᱟᱭᱟ᱾
ᱦᱩᱭᱳᱭ ᱫᱟᱲᱮᱭᱟᱜᱼᱟ ᱜᱚᱢᱠᱮ! ᱚᱛ ᱞᱟᱛᱟᱨ ᱠᱚᱨᱮ ᱠᱚ ᱛᱚᱯᱟᱜ ᱠᱚ ᱠᱚ ᱜᱮᱭᱟ᱾
ᱦᱮᱸ ᱱᱚᱝᱠᱟ ᱜᱮ ᱟᱹᱞᱤᱧ ᱫᱚᱞᱤᱧ ᱪᱤᱱᱛᱟᱹ ᱵᱷᱟᱵᱱᱟᱭᱟ᱾ ᱱᱩᱠᱩ ᱫᱚ ᱜᱚᱝᱠᱮ ᱚᱠᱟ ᱞᱮᱠᱟ ᱵᱷᱟᱵ ᱛᱮᱯᱮ ᱡᱚᱢ ᱠᱚ ᱜᱮᱭᱟ? ᱟᱞᱮ ᱫᱚ ᱦᱟᱜ ᱡᱮᱢᱚᱱ ᱟᱫᱟ, ᱨᱟᱥᱩᱱ ᱨᱟᱥᱩᱱ, ᱯᱮᱭᱟᱡ ᱠᱚ ᱞᱟᱜᱟᱣ ᱠᱟᱛᱮ ᱟᱹᱰᱤ ᱢᱚᱸᱡᱽ ᱟᱨᱠᱤ ᱪᱟᱠᱷᱟᱱᱟ ᱠᱚᱣᱟ ᱞᱮ ᱚᱱᱠᱟ ᱵᱷᱟᱵ ᱟᱹᱰᱤ ᱜᱮ ᱥᱤᱵᱤᱞ ᱵᱩᱡᱷᱟᱹᱜ ᱠᱟᱱᱟ᱾ ᱚᱱᱠᱟ ᱵᱷᱟᱵ ᱛᱮᱞᱮ ᱡᱚᱢ ᱡᱚᱢ ᱠᱚᱜᱮᱭᱼᱟ᱾ ᱞᱮᱠᱟ ᱵᱷᱟᱵ ᱛᱮᱯᱮ ᱡᱚᱢ ᱠᱚᱣᱟ?
ᱦᱮᱸ ᱚᱱᱠᱟ ᱚᱱᱠᱟ ᱵᱷᱟᱵ ᱛᱮᱜᱮ ᱟᱫᱟ ᱨᱟᱥᱩᱱ ᱟᱹᱰᱤ ᱪᱮᱦᱨᱟ ᱤᱥᱤᱱ ᱠᱟᱛᱮ ᱟᱨ ᱵᱟᱹᱨᱩᱰᱟᱝ ᱱᱟᱜ ᱡᱤᱞ ᱴᱟᱜ ᱫᱚ, ᱚᱱᱟ ᱡᱟᱸᱜᱟ ᱰᱟᱸᱰᱟ ᱠᱷᱚᱱ ᱞᱟᱛᱟᱨ ᱨᱮᱱᱟᱜ ᱡᱤᱞ ᱴᱟᱜ ᱞᱮ ᱡᱚᱢ ᱜᱮᱭᱟ᱾
ᱚᱱᱛᱮ ᱨᱮ ᱫᱚ ᱵᱟᱯᱮ ᱡᱚᱢ ᱜᱮᱭᱟ ᱛᱟᱦᱞᱮ?
ᱪᱮᱛᱟᱱ ᱥᱮᱫ ᱱᱟᱜ ᱫᱚ ᱵᱟᱞᱮ ᱡᱚᱢ ᱜᱮᱭᱟ ᱟᱨ ᱰᱟᱸᱰᱟ ᱠᱷᱚᱱ ᱞᱟᱛᱟᱨ ᱨᱮᱱᱟᱜ ᱫᱚ᱾ ᱚᱸᱰᱮ ᱜᱮ ᱵᱮᱥᱤ ᱡᱤᱹᱞ ᱛᱟᱦᱮᱱ ᱛᱟᱠᱚᱼᱟ᱾
ᱦᱮᱸ ᱦᱮᱸ ᱜᱚᱢᱠᱮ ᱡᱤᱞ ᱢᱟ ᱦᱟᱜ ᱚᱸᱰᱮ ᱜᱮ ᱵᱟᱹᱲᱛᱤ ᱛᱟᱦᱮᱱ ᱛᱟᱠᱚᱣᱟ, ᱢᱮᱱᱠᱷᱟᱱ ᱚᱸᱰᱮ ᱫᱚ ᱦᱟᱸᱜ ᱱᱩᱠᱩ ᱵᱟᱨᱩᱰᱟᱝ ᱵᱚᱦᱚᱜ ᱛᱚ ᱵᱟᱞᱮ ᱡᱚᱢ ᱜᱮᱭᱟ᱾ ᱥᱟᱶᱛᱮ ᱮᱴᱟᱜ ᱠᱤᱪᱷᱩ ᱛᱚ, ᱡᱚᱛᱚ ᱜᱮᱞᱮ ᱡᱚᱢ ᱜᱮᱭᱟ᱾ ᱵᱚᱦᱚᱜ ᱞᱟᱡ ᱛᱮᱫ ᱪᱷᱟᱲᱟᱣ ᱠᱟᱛᱮᱫ ᱢᱳᱴᱟᱢᱩᱴᱤ ᱡᱚᱢ ᱜᱮᱭᱟᱞᱮ ᱱᱚᱝᱠᱟ ᱠᱟᱴᱟ ᱠᱚᱫᱚ ᱦᱟᱸᱜ᱾ ᱦᱳᱭ ᱜᱚᱢᱠᱮ!
ᱩᱱᱠᱩ
ᱟᱨ ᱥᱟᱶᱛᱮ ᱱᱩᱠᱩ ᱠᱟᱴᱠᱚᱢ ᱫᱚ ᱢᱟᱱᱮ ᱩᱰᱩᱠ ᱵᱟᱲᱟᱭᱮᱱ ᱜᱮᱭᱟ ᱠᱚ?
ᱦᱮᱸ ᱜᱚᱢᱠᱮ, ᱠᱟᱴᱠᱚᱢ ᱫᱚ ᱢᱤᱫ-ᱵᱟᱨ ᱠᱚ ᱧᱮᱞ ᱵᱟᱲᱟᱜ ᱠᱚ, ᱩᱱᱟᱹᱜ ᱫᱚ ᱵᱟᱝ᱾ ᱥᱮᱫᱟᱭ ᱞᱮᱠᱟ ᱫᱚ ᱵᱟᱝ ᱡᱮ ᱠᱷᱮᱛ ᱵᱟᱹᱫᱽ ᱠᱚᱨᱮ ᱫᱚᱢᱮ ᱠᱚ ᱧᱮᱞ ᱵᱟᱲᱟᱜᱼᱟ᱾
ᱟᱞᱮ ᱥᱮᱫ ᱦᱚ ᱜᱚᱢᱠᱮ ᱛᱚ, ᱚᱰᱩᱠ ᱫᱚᱠᱚ ᱩᱰᱩᱠ ᱵᱟᱲᱟ ᱞᱮᱱᱟ ᱛᱚ᱾ ᱢᱚᱴᱟᱢᱩᱴᱤ ᱥᱟᱵ ᱵᱟᱲᱟ ᱦᱩᱭ ᱮᱱᱟ᱾ ᱱᱩᱠᱩ ᱢᱟ ᱦᱟᱸᱜ ᱟᱞᱮ ᱢᱟ ᱜᱚᱢᱠᱮ ᱱᱚᱝᱠᱟ ᱨᱤᱫ ᱠᱟᱛᱮᱫ ᱟᱹᱰᱤ ᱪᱮᱦᱨᱟ ᱞᱮ ᱡᱚᱢ ᱠᱚᱜ ᱜᱮᱭᱟ ᱛᱚ᱾ ᱟᱯᱮ ᱫᱚ ᱚᱠᱟ ᱞᱮᱠᱟ ᱵᱷᱟᱵ ᱛᱮᱯᱮ ᱡᱚᱢ ᱠᱚᱭᱟ? ᱵᱷᱟᱹᱡᱤ ᱠᱟᱛᱮᱫ ᱦᱚᱸᱞᱮ ᱡᱚᱢ ᱠᱚᱜᱮ᱾ ᱢᱮᱱᱠᱷᱟᱱ ᱨᱤ ᱛᱮ ᱜᱟᱹᱰᱤ ᱪᱮᱦᱨᱟ ᱞᱮ ᱵᱩᱡᱟᱹᱣᱟ, ᱟᱞᱮ ᱫᱚ᱾
ᱦᱮᱸ ᱜᱚᱢᱠᱮ ᱨᱤᱫ ᱠᱟᱛᱮᱜ ᱜᱮ ᱥᱮᱵᱮᱞ ᱫᱚ ᱵᱩᱡᱷᱟᱹᱜ ᱜᱮᱭᱟ᱾ ᱢᱟᱱᱮ ᱵᱷᱟᱹᱡᱤ ᱜᱮ ᱠᱟᱴᱠᱚᱢ ᱠᱟᱴᱠᱚᱢ ᱵᱷᱟᱹᱡᱤ ᱦᱚ ᱞᱤᱧ ᱡᱚᱢ ᱠᱟᱜ ᱜᱮᱭᱟ᱾ ᱠᱟᱴᱠᱚᱢ ᱞᱮᱴᱚ ᱦᱚᱞᱤᱧ ᱡᱚᱢ ᱠᱟᱜ ᱜᱮᱭᱟ᱾ ᱟᱵᱤᱱ ᱵᱤᱱ ᱡᱚᱢ ᱵᱟᱲᱟ ᱠᱟᱜᱮᱭᱟ, ᱠᱟᱴᱠᱚᱢ ᱞᱮᱴᱚ?
ᱠᱟᱴᱠᱚᱢ ᱫᱚ ᱦᱟᱸᱜ ᱵᱟᱝ ᱞᱮ ᱵᱟᱲᱟ ᱠᱟᱜ ᱠᱚ ᱱᱚᱣᱟ ᱵᱷᱟᱹᱡᱤ ᱟᱨ ᱱᱚᱣᱟ ᱨᱤᱫᱽ ᱠᱟᱛᱮ ᱜᱮᱞᱮ ᱡᱚᱢ ᱵᱟᱲᱟ ᱠᱟᱜ ᱠᱚᱣᱟ᱾ ᱢᱮᱱᱠᱷᱟᱱ ᱱᱩᱠᱩ ᱜᱚᱝᱜᱟ ᱫᱚ ᱦᱟᱸᱜ ᱟᱹᱨᱠᱤ ᱞᱮᱴᱚ ᱠᱟᱛᱮ ᱞᱮ ᱡᱚᱢ ᱠᱟᱫ ᱠᱚᱣᱟ ᱦᱚᱞᱚᱝ ᱥᱟᱶ᱾
ᱵᱟᱝ ᱚᱱᱠᱟ ᱟᱹᱞᱤᱧ ᱫᱚ ᱜᱚᱸᱜᱷᱟ ᱫᱚ ᱵᱟᱹᱞᱤᱧ ᱡᱚᱢ ᱵᱟᱲᱟᱭᱟ ᱠᱟ ᱦᱚᱞᱚ ᱦᱚᱞᱚᱝ ᱠᱚ ᱥᱟᱶ ᱾
ᱜᱚᱸᱝᱜᱷᱟ ᱥᱮ ᱥᱤᱛᱩᱜ ᱵᱮᱞᱮ ᱥᱮ ᱨᱚᱠᱚᱡ ᱵᱮᱱ ᱞᱟᱹᱭᱟ᱾ ᱱᱩᱠᱩ ᱦᱟᱸᱜ ᱧᱮᱞ ᱵᱮᱱ ᱱᱚᱣᱟ ᱦᱚᱞᱚᱝ ᱥᱟ ᱞᱮᱴᱚ ᱠᱟᱛᱮᱫ ᱡᱚᱢ ᱞᱟᱜᱟ ᱠᱚᱢᱟ᱾ ᱟᱹᱰᱤ ᱢᱚᱸᱡᱽ ᱵᱮᱱ ᱵᱩᱡᱟᱹᱣᱟ᱾
ᱜᱚᱸᱝᱜᱷᱟ ᱡᱚᱢ ᱵᱟᱲᱟ ᱦᱩᱭ ᱠᱟᱱᱟ, ᱞᱟᱫ ᱞᱟᱫ ᱠᱟᱛᱮᱜ᱾
ᱟᱪᱪᱷᱟ ᱟᱪᱪᱷᱟ ᱚᱠᱟ ᱞᱮᱠᱟ ᱵᱷᱟᱵ ᱛᱮ ᱜᱚᱢᱠᱮ ᱛᱟᱦᱮᱱᱟ, ᱱᱩᱠᱩ ᱜᱚᱸᱝᱜᱷᱟ ᱥᱮ ᱨᱚᱠᱚᱡ ᱥᱮ ᱥᱤᱛᱩ ᱱᱩᱠᱩ ᱫᱚ ᱚᱠᱟ ᱞᱮᱠᱟ ᱵᱷᱟᱵ ᱛᱮᱯᱮ ᱡᱚᱢ ᱠᱚᱜᱮᱭᱟ? ᱟᱯᱮ ᱫᱚ ᱛᱟᱦᱞᱮ᱾
ᱜᱚᱸᱜᱷᱟ ᱟᱢ ᱯᱩᱨᱟᱹ ᱯᱷᱟᱨᱪᱟ ᱯᱷᱟᱨᱪᱤ ᱟᱛᱮᱫ
ᱢᱟᱱᱮ ᱚᱱᱠᱟ ᱵᱷᱟᱹᱡᱤ ᱠᱟᱛᱮ ᱯᱮ ᱡᱚᱢ ᱠᱚᱜᱮᱭᱟ ᱛᱟᱦᱚᱞᱮ
ᱦᱮᱸ ᱵᱷᱟᱹᱡᱤ ᱠᱟᱛᱮᱜ ᱵᱟᱠᱷᱟᱱ ᱫᱚ ᱞᱟᱫ ᱠᱟᱛᱮᱜ
ᱟᱪᱪᱷᱟ ᱟᱪᱪᱷᱟ
ᱟᱨ ᱜᱚᱝᱠᱮ ᱱᱚᱣᱟ ᱵᱚᱨᱥᱟ ᱫᱤᱱ ᱵᱟ ᱱᱩᱝᱠᱩ ᱤᱭᱟᱹ ᱪᱮᱞᱮ ᱠᱚ ᱢᱮᱛᱟ ᱠᱚ ᱠᱳ ᱱᱩᱠᱩ ᱛᱚᱨᱦᱚᱫ ᱠᱳ ᱫᱚᱢᱮ ᱠᱚ ᱩᱰᱩᱠᱚᱜ ᱜᱮᱭᱟ ᱟᱞᱮ ᱥᱮᱫ ᱫᱚ ᱩᱰᱩᱠ ᱵᱟᱲᱟᱜ ᱠᱟᱱᱟ ᱠᱚ, ᱱᱩᱠᱩ ᱛᱚᱨᱦᱚᱫ ᱠᱚ ᱟᱯᱮ ᱥᱮᱫ ᱢᱮᱱᱟᱜ ᱠᱚ ᱜᱮᱭᱟ?
ᱦᱮᱸ ᱜᱚᱝᱠᱮ ᱢᱮᱱᱟᱜ ᱠᱚ ᱜᱮᱭᱟ ᱠᱤᱱ ᱟᱹᱣᱨᱤ ᱧᱮᱞ ᱵᱟᱲᱟᱭ ᱦᱩᱭᱩᱜᱼᱟ ᱵᱚᱨᱥᱟ ᱫᱤᱱ ᱠᱚᱨᱮ ᱟᱹᱨᱤ ᱠᱚ ᱛᱩᱫ ᱵᱟᱲᱟᱜ-ᱟ ᱛᱩᱫ ᱵᱟᱲᱟᱜ ᱜᱮᱭᱟ ᱠᱚ
ᱦᱮᱸ ᱜᱚᱢᱠᱮ ᱟᱞᱮ ᱥᱮᱫ ᱫᱚ ᱦᱟᱸᱜ ᱱᱚᱣᱟ ᱵᱚᱨᱥᱟ ᱫᱤᱱ ᱜᱚᱢᱠᱮ ᱫᱚᱢᱮ ᱜᱮᱠᱚ ᱩᱰᱩᱠᱚᱜ ᱜᱮᱭᱟ ᱱᱩᱠᱩ ᱛᱚᱨᱦᱚᱫ ᱫᱚ ᱛᱚᱨᱦᱚᱫ ᱮᱢ ᱞᱟᱹᱭᱟᱹ ᱥᱟᱛᱮ ᱱᱩᱠᱩ ᱡᱟᱸᱢᱵᱩᱲᱩᱢ ᱞᱟᱹᱭᱮ ᱟ ᱱᱩᱠᱩ ᱡᱟᱸᱵᱩᱲᱩ ᱥᱮ ᱛᱚᱨᱦᱚᱫ ᱢᱟ ᱜᱚᱝᱠᱮ ᱟᱹᱰᱤ ᱨᱟᱱ ᱠᱚᱨᱮ ᱞᱟᱜᱟᱜ ᱜᱮᱭᱟ ᱱᱚᱝᱠᱟ ᱞᱮᱠᱟ ᱟᱸᱡᱚᱢ ᱵᱟᱲᱟ ᱦᱩᱭ ᱠᱟᱱᱟ ᱱᱚᱝᱠᱟ ᱵᱤᱱ ᱵᱟᱰᱟᱭ ᱟᱠᱟᱫᱟ ᱪᱮᱫ ᱨᱟᱱ ᱠᱚᱨᱮ ᱞᱟᱜᱟᱜ ᱜᱮᱭᱟ?
ᱦᱮᱸ ᱜᱚᱝᱠᱮ ᱟᱸᱡᱚᱢ ᱵᱟ ᱦᱩᱭ ᱠᱟᱱᱟ ᱞᱟᱹᱭ ᱜᱮᱭᱟᱠᱚ ᱥᱮᱫᱟ ᱥᱮᱫᱟᱭ ᱨᱮᱱ ᱦᱟᱯᱲᱟᱢ ᱠᱚ ᱞᱟᱹᱭ ᱜᱮᱭᱟᱠᱚ ᱛᱚᱨᱦᱚᱫ ᱡᱮᱞ ᱡᱚᱢ ᱞᱮᱠᱷᱟᱱ ᱰᱟᱸᱰᱟ ᱦᱟᱹᱥᱳ ᱞᱟᱡ ᱦᱟᱥᱳ
ᱦᱚᱭ ᱜᱚᱝᱠᱮ ᱮᱫᱚᱢ ᱥᱟᱹᱨᱤ ᱠᱟᱛ ᱜᱮ ᱵᱮᱱ ᱞᱟᱹᱭ ᱟᱠᱟᱫᱟ ᱡᱟᱦᱟᱸ ᱠᱟᱛᱷᱟ ᱠᱚ ᱞᱟᱹᱭ ᱟᱠᱟᱫᱟ ᱥᱮᱫᱟᱭ ᱦᱟᱯᱲᱟᱢ ᱠᱚ ᱟᱞᱤᱧ ᱦᱚᱸ ᱱᱚᱝᱠᱟ ᱜᱮᱞᱤᱧ ᱟᱸᱡᱚᱢ ᱟᱠᱟᱫᱟ ᱱᱚᱝᱠᱟ ᱡᱩᱫᱤ ᱰᱟᱸᱰᱟ ᱦᱟᱹᱥᱩ ᱠᱚ ᱧᱟᱢ ᱵᱮᱱᱟ ᱜᱩᱱᱴᱤ ᱦᱟᱹᱥᱩ ᱠᱚ ᱛᱟᱦᱞᱮ ᱱᱩᱠᱩ ᱡᱟᱸᱵᱩᱲᱩ ᱥᱮ ᱛᱚᱨᱦᱚᱫ ᱡᱤᱞᱮᱢ ᱡᱚᱢ ᱞᱮᱠᱷᱟᱱ ᱟᱹᱰᱤ ᱜᱮ ᱠᱟᱹᱢᱤᱭᱟᱭ ᱨᱟᱱ ᱞᱮᱠᱟ
ᱦᱩᱸ ᱜᱚᱢᱠᱮ ᱟᱵᱤᱱ ᱵᱤᱱ ᱡᱚᱢ ᱵᱟᱲᱟ ᱟᱠᱟᱜ-ᱟ ᱡᱟᱸᱢᱲᱩ ᱡᱮᱞ?
ᱦᱮᱸ ᱜᱚᱢᱠᱮ ᱱᱚᱝᱠᱟ ᱥᱮᱫᱟᱭ ᱦᱚᱲᱟᱜ ᱠᱟᱛᱷᱟ ᱞᱮᱠᱟᱛᱮ ᱡᱚᱢ ᱢᱟ ᱦᱟᱸᱜ ᱚᱱᱠᱟ ᱜᱚᱢᱠᱮ ᱵᱟᱝ ᱵᱩᱡᱷᱟᱹᱣ ᱞᱤᱧ ᱜᱮᱭᱟ ᱟᱫᱚ ᱢᱮᱱᱠᱷᱟᱱ ᱡᱮ ᱞᱟᱹᱭᱟᱠᱚ ᱵᱟᱝᱢᱟ ᱱᱚᱝᱠᱟ ᱵᱚᱦᱚᱜ ᱦᱟᱹᱥᱩ ᱵᱚᱦᱚᱜ ᱦᱟᱹᱥᱩ ᱞᱤᱭᱟᱹᱱᱟ ᱠᱟᱱᱟ ᱰᱟᱸᱰᱟ ᱦᱟᱹᱥᱩ ᱠᱩ ᱜᱩᱱᱴᱷᱤ ᱦᱟᱹᱥᱩ ᱠᱚ ᱪᱟᱵᱟᱜ ᱜᱮᱭᱟ ᱚᱱᱟ ᱠᱷᱟᱹᱛᱤᱨ ᱜᱮ ᱦᱟᱸᱜ ᱡᱚᱢ ᱵᱟᱲᱟᱣ ᱟᱠᱟᱫᱟ ᱞᱤᱧ
ᱜᱚᱝᱠᱮ ᱡᱟᱸᱵᱩᱲᱚ ᱫᱚ ᱵᱤᱧ ᱠᱟᱱᱟ ᱠᱚ ᱛᱚ?
ᱦᱮᱸ ᱜᱚᱝᱠᱮ ᱡᱟᱢᱵᱩᱲᱩ ᱫᱚ ᱦᱟᱜ ᱮᱠᱪᱩᱞᱤ ᱞᱟᱹᱭ ᱞᱮᱠᱷᱟᱱ ᱢᱟ ᱩᱱᱠᱩ ᱢᱟ ᱵᱤᱝ ᱠᱟᱱ ᱜᱮᱭᱟ ᱠᱚ᱾
ᱦᱮᱸᱚᱱᱠᱟ, ᱜᱚᱝᱠᱮ ᱟᱸᱡᱚᱢ ᱵᱟᱲᱟ ᱟᱠᱟᱜ ᱞᱤᱧ ᱪᱮᱫ ᱡᱟᱢᱲᱩ ᱡᱮᱞ ᱡᱚᱢ ᱞᱮᱠᱷᱟᱱ ᱯᱟᱨᱠᱚᱢ ᱨᱮ ᱟᱨ ᱯᱟᱹᱴᱭᱟᱹ ᱨᱮ ᱜᱤᱛᱤᱡ ᱵᱟᱝ ᱜᱟᱱᱚᱜᱼᱟ ᱢᱤᱫ ᱫᱤᱱ᱾
ᱵᱟᱝ ᱜᱚᱝᱠᱮ ᱚᱱᱟ ᱫᱚ ᱦᱟᱜ ᱵᱟᱲᱟᱭ